ᱦᱮᱞᱳ ᱦᱮᱸ ᱨᱚᱲ ᱵᱮᱱ ᱦᱮᱸ ᱨᱚᱲ ᱵᱮᱱ ᱟᱸᱡᱚᱢ ᱧᱟᱢᱮᱫ ᱛᱟᱹᱞᱤᱧᱟ
ᱦᱮᱸ ᱨᱚᱲ ᱞᱤᱧ ᱟᱸᱡᱚᱢ ᱧᱟᱢ ᱮᱫᱼᱟ ᱟᱹᱞᱤᱧ ᱟᱜ ᱟᱸᱡᱚᱢᱚᱜ ᱠᱟᱱᱟ ᱨᱚᱲ
ᱦᱮᱸ ᱟᱹᱵᱤᱱᱟᱜ ᱦᱚᱸ ᱢᱚᱡᱽ ᱛᱮᱜᱮᱞᱤᱧ ᱟᱸᱡᱚᱢ ᱧᱟᱢ ᱮᱫᱟ
ᱚ ᱢᱟ ᱞᱟᱹᱭ ᱵᱤᱱ ᱛᱟᱦᱚᱞᱮ ᱪᱮᱫ ᱠᱚᱵᱤᱱ ᱪᱤᱠᱟᱹᱭᱮᱫᱼᱟ ᱟᱹᱞᱤᱧ ᱟᱹᱞᱤᱧ ᱛᱤᱸᱜᱩ ᱠᱟᱱᱟᱞᱤᱧ ᱜᱟᱞᱢᱟᱨᱟᱣᱮᱫ ᱯᱷᱳᱱ ᱛᱮ ᱟᱹᱵᱤᱱ ᱫᱚ ᱪᱮᱫ ᱵᱤᱱ ᱪᱤᱠᱟᱹᱭᱮᱫᱼᱟ
ᱚ ᱟᱹᱞᱤᱧ ᱦᱚᱸᱜ ᱞᱤᱧ ᱫᱩᱲᱩᱵ ᱵᱟᱲᱟ ᱟᱠᱟᱱᱟ
ᱚ ᱡᱚᱢ ᱵᱟᱲᱟ ᱠᱚ ᱫᱚ ᱦᱩᱭ ᱠᱟᱱᱟ ᱥᱮ ᱵᱟᱝ
ᱦᱮᱸ ᱡᱚᱢ ᱵᱟᱲᱟ ᱠᱟᱛᱮᱜ ᱜᱮᱞᱤᱧ ᱫᱩᱲᱩᱵ ᱵᱟᱲᱟ ᱠᱟᱱᱟ
ᱚ ᱱᱟᱯᱟᱭ ᱵᱟᱲᱟ ᱜᱮᱭᱟᱵᱤᱱ
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ
ᱚ ᱚᱲᱟᱜ ᱠᱚᱨᱮ ᱚ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱚᱲᱟᱜ ᱠᱚᱨᱮ ᱠᱚ ᱱᱟᱯᱟᱭ ᱜᱮᱭᱟ
ᱦᱮᱸ ᱚᱲᱟᱜ ᱜᱷᱟᱨᱚᱸᱡᱽ ᱠᱚᱨᱮ ᱦᱚᱸ ᱱᱤᱭᱟᱹ ᱜᱷᱟᱹᱲᱤᱡ ᱫᱚ ᱡᱚᱛᱚ ᱜᱮ ᱱᱟᱯᱟᱭ ᱜᱮ ᱢᱮᱱᱟᱜ ᱟᱠᱟᱫ ᱞᱮᱭᱟ ᱪᱟᱸᱫᱳᱣᱟᱜ ᱫᱩᱞᱟᱹᱲ ᱠᱚᱛᱮ ᱦᱳᱭ ᱦᱳᱭ ᱟᱫᱚ ᱟᱫᱚ ᱛᱟᱭᱚᱢ ᱫᱟᱨᱟᱢ ᱛᱮ ᱱᱟᱜ ᱠᱷᱟᱱ ᱵᱟᱹᱞᱤᱧ ᱞᱟᱹᱭ ᱫᱟᱲᱮᱭᱟᱜ ᱠᱟᱱᱟ ᱱᱤᱛ ᱫᱚ ᱥᱟᱱᱟᱢ ᱦᱚᱲᱜᱮ ᱱᱟᱯᱟᱭ ᱜᱮ ᱦᱳᱭ ᱦᱳᱭ ᱟᱫᱚ ᱱᱤᱛᱚᱜ ᱛᱚ ᱥᱟᱱᱟᱢ ᱦᱚᱲᱜᱮ
ᱜᱮᱵᱚᱱ ᱵᱟᱲᱟᱭᱟ ᱦᱮᱸ ᱯᱚᱨᱮ ᱛᱮᱫᱚ ᱪᱮᱫ ᱦᱩᱭᱩᱜᱼᱟ ᱵᱟᱵᱚᱱ ᱞᱟᱹᱭ ᱠᱮᱭᱟ ᱥᱮ
ᱦᱳᱭ ᱦᱳᱭ ᱛᱟᱦᱚᱞᱮ ᱟᱹᱵᱤᱱ ᱜᱮ ᱟᱨ ᱚᱲᱟᱜ ᱜᱷᱟᱨᱚᱸᱡᱽ ᱠᱚᱨᱮ ᱪᱮᱫᱞᱮᱠᱟ ᱢᱮᱱᱟᱜ ᱟᱠᱟᱫ ᱠᱚᱣᱟ
ᱦᱮᱸ ᱚᱲᱟᱜ ᱨᱮᱦᱚᱸ ᱱᱟᱯᱟᱭ ᱵᱟᱲᱟ ᱜᱮ ᱢᱮᱱᱟᱜ ᱠᱚᱜᱮᱭᱟ ᱱᱤᱭᱟᱹ ᱜᱷᱟᱹᱲᱤᱡ ᱫᱚ
ᱚ ᱟᱪᱪᱷᱟ ᱟᱪᱪᱷᱟ
ᱛᱟᱦᱚᱞᱮ ᱪᱟᱥ ᱫᱚ ᱦᱩᱭᱩᱜ ᱠᱟᱱᱟ ᱥᱮ ᱵᱟᱝ?
ᱦᱮᱸ ᱪᱟᱥ ᱠᱚᱫᱚ ᱱᱤᱛᱚᱜ ᱫᱚ ᱟᱹᱞᱤᱧ ᱥᱮᱫ ᱫᱚ ᱱᱟᱜ ᱱᱤᱭᱟᱹ ᱜᱷᱟᱹᱲᱤᱡ ᱫᱚ ᱟᱹᱨᱤ ᱠᱚ ᱨᱚᱦᱚᱭᱟ
ᱚ
ᱟᱫᱚ ᱚᱝᱠᱟ ᱫᱟᱜ ᱡᱟᱹᱲᱤ ᱫᱟᱜ ᱡᱟᱹᱲᱤ ᱠᱚ ᱵᱟᱹᱱᱩᱜ ᱟᱛᱚ ᱟᱹᱞᱤᱧ ᱥᱮᱫ
ᱚ ᱚᱱᱟ ᱠᱷᱟᱹᱛᱤᱨ
ᱦᱳᱭ ᱚᱱᱟ ᱠᱷᱟᱹᱛᱤᱨ ᱨᱚᱦᱚᱭ ᱠᱚᱫᱚ ᱟᱹᱣᱨᱤ ᱠᱚ ᱟᱨᱟᱢᱵᱚᱭᱟ ᱟᱫᱚ ᱦᱚᱞᱟ ᱢᱟᱫᱷᱮᱨ ᱫᱚ ᱠᱟᱹᱴᱤᱡ ᱦᱮᱸ ᱫᱟᱜ ᱫᱚᱭ ᱫᱟᱜ ᱫᱟ ᱟᱫᱚ ᱠᱟ ᱚᱝᱠᱟ ᱢᱟᱛᱚ ᱡᱟᱹᱥᱛᱤ ᱧᱚᱜ ᱠᱟᱛᱮᱫ ᱟᱨᱠᱤ ᱩᱱᱟᱹᱜ ᱴᱟ ᱫᱟᱜ ᱫᱚ ᱵᱟᱹᱱᱩᱜ-ᱟ ᱡᱮᱢᱚᱱ ᱦᱚᱞᱟ ᱢᱟᱫᱷᱨᱮ ᱡᱮᱢᱚᱱᱮ ᱫᱟᱜ ᱵᱟᱲᱟ ᱠᱮᱫᱟᱭ ᱢᱟᱱᱮ ᱩᱱᱟᱹᱜ ᱡᱟᱹᱥᱛᱤ ᱫᱚ ᱵᱟᱝ ᱢᱟᱱᱮ ᱠᱚᱢ ᱠᱚᱢᱮ ᱪᱚᱨᱚ ᱵᱟᱲᱟ ᱠᱮᱫᱟᱭ
ᱦᱩᱸ ᱦᱩᱸ ᱦᱩᱸ ᱦᱩᱸ
ᱟᱫᱚ ᱛᱮᱦᱮᱧ ᱢᱟ ᱚᱝᱠᱟ ᱥᱮᱛᱟᱜ ᱠᱷᱚᱱ ᱜᱮ ᱨᱤᱢᱤᱞ ᱨᱤᱢᱤᱞ ᱧᱮᱞᱚᱜ ᱠᱟᱱ ᱟᱫᱚ
ᱚ ᱟᱨ ᱱᱚᱛᱮ ᱫᱚ ᱵᱟᱭ ᱨᱤᱢᱤᱞ ᱠᱟᱜ-ᱟ ᱱᱚᱛᱮ ᱫᱚ ᱫᱟᱜ ᱞᱮᱠᱟ ᱫᱚ ᱵᱟᱝ ᱵᱩᱡᱷᱟᱹᱜ ᱠᱟᱱᱟ ᱠᱤᱱᱛᱩ ᱫᱚ ᱵᱩᱡᱷᱟᱹᱜ ᱠᱟᱱᱟ
ᱟᱵᱤᱱ ᱥᱮᱫ ᱛᱤᱦᱤᱧ ᱪᱮᱫ ᱞᱮᱠᱟ?
ᱫᱟᱜ ᱞᱮᱠᱟ ᱫᱚ ᱵᱟᱝ ᱵᱩᱡᱷᱟᱹᱜ ᱠᱟᱱᱟ ᱯᱷᱟᱸᱠᱟ ᱫᱚ ᱯᱷᱟᱸᱠᱟ ᱜᱮ ᱯᱷᱟᱸᱠᱟ ᱜᱮ ᱠᱟᱱᱟ᱾
ᱚ ᱟᱪᱪᱷᱟ ᱪᱷᱟ ᱾
ᱯᱷᱟᱸᱠᱟ ᱜᱤᱭᱟ ᱢᱮᱱᱠᱷᱟᱱ ᱦᱮᱸ ᱟ ᱫᱚᱢᱮ ᱜᱚᱨᱚᱢ ᱜᱮ ᱵᱩᱡᱷᱟᱹᱜ ᱠᱟᱱᱟ ᱟᱫᱚ ᱱᱟᱜ ᱠᱷᱟᱱ ᱥᱮᱫᱛᱮ ᱫᱟᱜ ᱜᱮ ᱪᱚᱭ᱾ ᱚᱢᱞᱤᱜ
ᱦᱳᱭ ᱦᱳᱭ ᱟᱫᱚ ᱦᱳᱭ ᱦᱳᱭ ᱦᱮᱸ ᱦᱮᱸ᱾ ᱱᱤᱛᱳᱜ ᱫᱚ ᱱᱟᱸᱜ ᱠᱷᱟᱱ ᱠᱚᱢ ᱠᱚᱢ ᱧᱮᱞᱚᱜ ᱠᱟᱱᱟ ᱛᱟᱭᱚᱢ ᱱᱟᱜ ᱛᱟᱭᱚᱢ ᱫᱟᱨᱟᱢ ᱫᱚ ᱱᱟᱜ ᱠᱷᱟᱱ ᱪᱤ ᱠᱟᱹ ᱚᱸᱦᱚᱵᱤᱱ ᱞᱟᱹᱭ ᱠᱮᱭᱟ ᱥᱮ᱾
ᱢᱤᱫ ᱜᱷᱟᱹᱲᱤᱜ ᱛᱮ ᱫᱟᱜᱟᱭ᱾
ᱦᱳᱭ ᱦᱳᱭ ᱦᱳᱭ᱾ ᱚᱱᱟ ᱜᱮᱛᱚ ᱞᱤᱧ ᱞᱟᱹᱭ ᱴ ᱫᱟᱞᱤᱧ ᱛᱟᱭᱚᱢ ᱫᱟᱨᱟᱢ ᱫᱚ ᱵᱟ ᱵᱟ ᱦᱳᱲᱩ ᱨᱚᱦᱚᱭ ᱠᱚᱫᱚ ᱟᱣᱨᱤ ᱨᱮᱦᱚᱸ ᱦᱩᱭᱩᱜᱼᱟ ᱟᱫᱚ ᱚᱝᱠᱟᱜᱮ ᱢᱟᱱᱮ ᱠᱷᱮᱛ ᱠᱚ ᱵᱟ ᱜᱟᱣ ᱵᱟᱲᱟᱭ ᱦᱩᱭᱩᱜ ᱠᱟᱱᱟ ᱜᱷᱟᱹᱭ ᱠᱚ ᱟᱲᱮ ᱞᱟᱜ ᱠᱚ ᱢᱟᱱᱮ ᱠᱟᱹᱢᱤ ᱞᱟᱦᱟ ᱠᱟᱜ ᱦᱩᱭᱩᱜ ᱠᱟᱱᱟ ᱟᱨᱠᱤ᱾
ᱦᱮᱸ᱾
ᱟᱫᱚ ᱡᱚᱠᱷᱚᱱ ᱜᱮ ᱫᱚᱢᱚᱱ ᱡᱟᱹᱥᱛᱤ ᱫᱟᱜ ᱜᱚᱫᱟᱭ, ᱟᱫᱚ ᱚᱱᱟ ᱦᱳᱭ ᱥᱤ ᱵᱟᱲᱟ ᱠᱟᱛᱮ ᱨᱚᱦᱚᱭ ᱵᱟᱲᱟᱭ ᱦᱩᱭᱩᱜ-ᱟ᱾ ᱟᱫᱚ ᱟᱹᱵᱤᱱ ᱥᱮᱫ ᱜᱮ ᱪᱮᱫ ᱞᱮ
ᱱᱟᱯᱟᱭ ᱜᱤ ᱟᱞᱮ ᱥᱤᱱ ᱟᱞᱮ ᱟᱞᱮ ᱥᱮᱫ ᱦᱚᱸ ᱞᱟᱹᱭ ᱜᱟᱱᱚᱜ-ᱟ ᱥᱮᱨᱢᱟ ᱡᱟᱹᱲᱤ ᱵᱷᱚᱨᱥᱟ ᱫᱚ ᱵᱟᱝ ᱜᱮ ᱞᱮᱠᱟᱜᱮ᱾ ᱥᱮᱨᱢᱟ ᱡᱟᱹᱲᱤ ᱵᱷᱚᱨᱥᱟ ᱛᱟᱦᱮᱸ ᱞᱮᱱᱠᱷᱟᱱ ᱫᱚ ᱱᱮᱛᱟᱨᱟᱜ ᱡᱟ ᱯᱚᱨᱤᱥ ᱧᱮᱞᱚᱜ ᱠᱟᱱᱟ ᱟᱞᱮ ᱥᱮᱫ ᱫᱚ ᱵᱟᱸᱫ ᱯᱩᱠᱷᱨᱤ ᱠᱚ ᱢᱮᱱᱟᱜ-ᱟ ᱜᱟᱰᱟ ᱠᱚ ᱢᱮᱱᱟᱜ-ᱟ ᱢᱤᱱᱤ ᱠᱚ ᱢᱮᱱᱟᱜ-ᱟ ᱤᱱᱟᱹ ᱠᱚᱨᱮᱱᱟᱜ ᱫᱟᱜ ᱠᱚᱛᱮ ᱜᱮ ᱠᱚ ᱨᱚᱦᱚᱭ ᱦᱟ ᱛᱟᱲᱟ ᱟᱨ ᱫᱟᱜ ᱞᱮᱠᱷᱟᱱ ᱢᱟ ᱟᱹᱰᱤᱜᱮ ᱱᱟᱯᱟᱭᱚᱜ-ᱟ᱾ ᱟᱫᱚ ᱨᱚᱦᱚᱭ ᱦᱟᱛᱟᱲ ᱠᱟᱜ-ᱟ ᱠᱚ ᱤᱱᱟᱹ ᱠᱚ ᱟᱞᱮ ᱥᱮᱫ ᱫᱚ ᱫᱚᱢᱮ ᱟᱨ ᱢᱟᱨᱟᱝ ᱢᱟᱨᱟᱝ ᱵᱟᱹᱫᱽ ᱠᱚᱫᱚ ᱵᱟᱹᱱᱩᱜ-ᱟ ᱛᱚ᱾ ᱤᱱᱟᱹ ᱞᱚᱜᱚᱱ ᱜᱮᱠᱚ ᱨᱚᱦᱚᱭ ᱪᱟᱵᱟᱭ ᱜᱤᱭᱟ ᱟᱫᱚ ᱚᱱᱟ ᱠᱷᱟᱹᱛᱤᱨ ᱚᱱᱟ ᱠᱷᱟᱹ ᱛᱤ ᱟᱞᱮ ᱥᱮᱫ ᱫᱚᱠᱚ ᱮᱦᱚᱵ ᱠᱟᱫ ᱜᱮᱭᱟ ᱱᱚᱣᱟ ᱟᱥᱟᱲ ᱵᱚᱸᱜᱟ ᱨᱮ ᱟᱥᱟᱲ ᱵᱚᱸᱜᱟ ᱱᱚᱜ-ᱚᱭ ᱢᱩᱪᱟᱹᱫ ᱱᱟ ᱮᱦᱚᱵ ᱠᱮᱫᱟᱠᱚ ᱥᱟᱱ ᱵᱚᱸᱜᱟ ᱛᱮᱫᱚ ᱠᱚ ᱨᱚᱦᱚᱭ ᱪᱟᱵᱟᱭᱟ᱾
ᱦᱚᱸ᱾
ᱟᱯᱮ ᱥᱮᱫ ᱫᱚ ᱛᱤᱱᱟᱹᱜ ᱫᱤᱱ ᱪᱚᱠᱚ ᱨᱚᱦᱚᱭ?
ᱟᱹᱞᱤᱧ ᱥᱮᱫ ᱫᱚ ᱱᱟᱸᱜᱠᱷᱟᱱ ᱚᱝᱠᱟ ᱱᱤᱭᱟᱹ ᱛᱚ ᱟᱥᱟᱲ ᱵᱚᱸᱜᱟ ᱪᱟᱞᱟᱜ ᱠᱟᱱᱟ ᱛᱚ, ᱟᱥᱟᱲ ᱥᱟᱱ ᱢᱟᱱᱮ ᱵᱷᱟᱫᱚᱨ ᱫᱷᱟᱹᱨᱤᱡ ᱫᱚᱠᱚ ᱨᱚᱦᱚᱭ ᱜᱤᱭᱟ ᱢᱤᱫ ᱵᱟᱨ ᱫᱚ᱾
ᱚ ᱵᱷᱟᱫᱚᱨ ᱫᱷᱟᱹᱵᱤᱡ ᱠᱚ ᱨᱚᱦᱚᱭ ᱜᱤᱭᱟ ᱟᱨ ᱠᱟᱹᱢᱤ ᱠᱚ ᱵᱟᱦᱨᱮ ᱠᱷᱚᱱ ᱠᱚ ᱦᱤᱡᱩᱜ-ᱟ ᱥᱤ ᱚᱱᱟ ᱟᱹᱛᱩ ᱠᱚᱨᱮᱱ ᱜᱤᱠᱚ ᱠᱟᱹᱢᱤ ᱵᱟᱲᱟᱭᱟ?
ᱵᱟᱝ ᱵᱟᱝ ᱟᱹᱞᱤᱧ ᱥᱮᱫ ᱫᱚ ᱚᱱᱠᱟ ᱵᱟᱭᱨᱮ ᱠᱷᱚᱱ ᱫᱚ ᱵᱟᱠᱚ ᱦᱤᱡᱩᱜᱼᱟ ᱚᱱᱠᱟ ᱟᱹᱛᱳ ᱠᱚᱨᱮᱱ ᱜᱮᱠᱚ ᱠᱟᱹᱢᱤ ᱵᱟᱲᱟᱭᱟ,
ᱚ ᱵᱟᱠᱷᱟᱱ ᱫᱚ ᱡᱮᱢᱚᱱ ᱦᱟᱸᱱᱮ ᱵᱟᱦᱨᱮ ᱠᱷᱚᱱ ᱥᱟᱺᱜᱤᱧ ᱥᱟᱺᱜᱤᱧ ᱠᱚ ᱦᱤᱡᱩᱜᱼᱟ ᱥᱮ ᱦᱳᱲᱳ ᱨᱚᱦᱚᱭ
ᱦᱳᱭ ᱦᱳᱭ ᱦᱳᱭ ᱦᱳᱭ ᱡᱟᱦᱟᱸ ᱫᱚᱠᱚ ᱢᱮᱛᱟᱜ ᱢᱮᱛᱟᱜ ᱠᱟᱱᱟ ᱱᱟᱢᱟᱞ ᱟᱨᱠᱤ ᱟᱸᱡᱚᱢ ᱵᱟᱲᱟ ᱠᱟᱜ ᱜᱮᱭᱟᱵᱤᱱ ᱱᱟᱢᱟᱞ? ᱦᱳᱭ ᱦᱳᱭ᱾ ᱦᱳᱭ ᱚᱱᱟ ᱫᱚ ᱡᱮᱢᱚᱱ ᱵᱟᱦᱨᱮ ᱠᱷᱚᱱ ᱠᱚ ᱦᱤᱡᱩᱜᱼᱟ,
ᱦᱮᱸ ᱦᱮᱸ ᱵᱟᱭᱨᱮ ᱠᱷᱚᱱ ᱠᱚ ᱦᱤᱡᱩᱜᱼᱟ ᱠᱟᱹᱢᱤ ᱦᱮᱸ᱾
ᱛᱟᱦᱚᱞᱮ ᱞᱟᱹᱭ ᱫᱟᱞᱤᱧ ᱞᱟᱹᱭ ᱫᱟᱞᱤᱧ ᱟᱵᱤᱱ ᱫᱚ ᱛᱟᱦᱚᱞᱮ ᱪᱮᱫ ᱞᱮᱠᱟᱱ ᱫᱤᱥᱚᱢ ᱵᱤᱱ ᱯᱟᱲᱟᱜ ᱠᱟᱱᱟ ᱚᱝᱠᱟ ᱵᱤᱨ ᱵᱩᱨᱩ ᱴᱚᱴᱷᱟ ᱥᱮ ᱚᱱᱠᱟ ᱴᱟᱺᱰᱤ ᱴᱩᱯᱨᱤ ᱴᱚᱴᱷᱟ?
ᱵᱤᱨ ᱵᱩᱨᱩ ᱴᱚᱴᱷᱟ ᱵᱚᱞᱛᱮ ᱚᱱᱮ ᱵᱤᱨ-ᱵᱩᱨᱩ ᱴᱚᱴᱦᱟ ᱜᱮ ᱞᱟᱹᱭ ᱜᱟᱱᱚᱜ-ᱟ ᱟᱞᱮ ᱥᱮᱫ ᱫᱚ ᱵᱤᱨ ᱠᱚ ᱢᱮᱱᱟᱜᱼᱟ᱾
ᱟᱪᱪᱷᱟ ᱟᱪᱪᱷᱟ ᱚᱱᱠᱟ ᱵᱩᱨᱩ ᱠᱚ? ᱦᱮᱸ ᱟᱞᱮ ᱥᱮᱫ ᱦᱚᱸ ᱵᱤᱨ ᱠᱚᱫᱚ ᱢᱮᱱᱟᱜ ᱟᱠᱟᱫ ᱜᱮᱭᱟ, ᱟᱫᱚ ᱵᱩᱨᱩ ᱠᱚᱫᱚ ᱵᱟᱹᱱᱩᱜ ᱟᱱᱟᱜ ᱠᱷᱟᱱ ᱾
ᱚ ᱵᱩᱨᱩ ᱠᱚᱫᱚ ᱟᱞᱮ ᱥᱮᱫ ᱵᱟᱹᱱᱩᱜᱼᱟ ᱵᱤᱨ ᱜᱮ ᱾ ᱰᱩᱝᱨᱤ ᱢᱩᱝᱨᱤ ᱵᱟᱝ ᱟᱞᱮ ᱥᱩᱫᱷᱩ ᱵᱤᱨ ᱜᱮ, ᱱᱤᱛᱚᱜ ᱫᱚ ᱟᱨᱚ ᱯᱩᱴᱠᱟᱹ ᱠᱚ ᱡᱟᱱᱟᱢᱚᱜ ᱠᱟᱱᱟ ᱩᱫᱼᱼ ᱠᱟᱹ ᱡᱟᱱᱟᱢᱚᱜ ᱠᱟᱱᱟ ᱾
ᱛᱟᱦᱞᱮ ᱞᱮᱼᱼ ᱞᱤᱧ ᱟᱹᱵᱤᱱ ᱫᱚ ᱡᱟᱦᱟᱸ ᱠᱚ ᱞᱟᱹᱭᱫᱟ ᱡᱮ ᱱᱚᱜᱼᱚᱭ ᱪᱷᱳᱣᱟ ᱫᱤᱥᱚᱢ, ᱥᱮ ᱯᱟᱨᱟᱱᱤᱠ ᱫᱤᱥᱚᱢ ᱾ ᱢᱟᱱ ᱫᱤᱥᱼᱼ
ᱦᱮᱸ
ᱚᱱᱟ ᱦᱤᱥᱟᱹᱵ ᱛᱮ ᱟᱹᱵᱤᱱ ᱫᱚ ᱚᱠᱟ ᱫᱤᱥᱚᱢ ᱵᱤᱱ ᱯᱟᱲᱟᱜ ᱦᱟᱜ ᱠᱟᱱ ᱛᱮ?
ᱟᱞᱮ ᱥᱮᱫ ᱫᱚᱠᱚ ᱞᱟᱹᱭᱟ ᱢᱟᱱ ᱫᱤᱥᱚᱢ ᱠᱚ ᱞᱟᱹᱭᱟ ᱾
ᱚ ᱟᱪᱪᱷᱟ ᱾
ᱟᱵᱤᱱ ᱥᱮᱫ ᱫᱚ, ᱟᱵᱤᱱ ᱥᱮᱫ ᱫᱚᱼᱼ
ᱟᱹᱞᱤᱧ ᱥᱮᱫ ᱦᱚᱸᱼᱼ ᱟᱹᱞᱤᱧ ᱥᱮᱫ ᱫᱚ ᱚᱱᱠᱟ ᱪᱷᱳᱣᱟ ᱫᱤᱥᱚᱢ ᱵᱤᱱ ᱟᱸᱡᱚᱢ ᱵᱟᱲᱟ ᱟᱠᱟᱫᱟ?
ᱦᱮᱸ ᱟᱸᱡᱚᱢ ᱫᱚ ᱟᱸᱡᱚᱢ ᱦᱩᱭ ᱠᱟᱱ ᱜᱮᱭᱟ ᱾
ᱦᱳᱭ ᱦᱳᱭ ᱚᱱᱟ ᱪᱷᱚᱣᱟ ᱫᱤᱥᱚᱢ ᱞᱤᱧ ᱯᱟᱲᱟᱜ ᱠᱟᱱᱟ ᱟᱹᱞᱤᱧ ᱫᱚ ᱾
ᱚ ᱟᱞᱮ ᱥᱮᱫ ᱫᱚ ᱢᱟᱱ ᱫᱤᱥᱚᱢ ᱠᱚ ᱢᱮᱱᱮᱜᱼᱟ ᱾
ᱟᱪᱪᱷᱟ ᱟᱪᱪᱷᱟ ᱛᱟᱦᱚᱞᱮ ᱟᱹᱵᱤᱱ ᱥᱮᱫ ᱫᱚᱵᱤᱱ ᱞᱟᱹᱭ ᱠᱮᱫᱟ ᱢᱟᱱ ᱫᱤᱥᱚᱢ ᱥᱮᱫ ᱛᱚᱼᱼ ᱟᱸᱡᱚᱢ ᱵᱟᱲᱟ ᱠᱟᱫᱟ ᱞᱤᱧ ᱟᱹᱰᱤ ᱡᱟᱹᱥᱛᱤ ᱠᱚ ᱢᱟᱱᱮᱼᱼ ᱚᱱᱠᱟ ᱪᱟᱥ ᱫᱤᱠ ᱫᱤᱭᱮ ᱫᱚᱢᱮ ᱡᱟᱹᱥᱛᱤ ᱜᱮᱠᱚ ᱪᱟᱥ ᱵᱟᱲᱟᱭᱟ ᱥᱮ ᱾
ᱫᱚᱢᱮ ᱥᱩᱫᱩ ᱦᱩᱲᱩ ᱮᱠᱮᱱ ᱱᱤᱛᱚᱜ ᱪᱟᱥ ᱦᱩᱭᱩᱜᱼᱟ ᱚᱱᱠᱟ ᱵᱟᱝᱟ ᱥᱚᱵᱽᱡᱤ ᱠᱚᱦᱚᱸ ᱠᱚ ᱪᱟᱥᱟ ᱾
ᱦᱚᱭ ᱦᱚᱭ ᱦᱚᱭ ᱟᱫᱚ ᱞᱤᱧ ᱟᱸᱡᱚᱢ ᱵᱟᱲᱟ ᱟᱠᱟᱫᱟ ᱛᱚ, ᱚᱱᱠᱟ ᱢᱟᱱ ᱫᱤᱥᱚᱢ ᱥᱮᱫ ᱫᱚ ᱪᱟᱥ ᱜᱮ ᱵᱤᱥᱤ ᱦᱩᱭᱩᱜᱼᱟ ᱾
ᱦᱮᱸ ᱵᱮᱥᱤᱨ ᱵᱷᱟᱜᱽ ᱜᱮ ᱪᱟᱥ, ᱦᱩᱲᱩ ᱪᱟᱥ ᱫᱚ ᱵᱚᱪᱷᱚᱨ ᱨᱮ ᱡᱟᱱᱤᱡ ᱵᱟᱨ ᱫᱷᱟᱣ ᱜᱟᱱ ᱦᱩᱲᱩ ᱪᱟᱥ ᱦᱩᱭᱩᱜᱼᱟ ᱾
ᱚ ᱟᱪᱪᱷᱟ ᱟᱪᱪᱷᱟ, ᱟᱵᱤᱱ ᱥᱮᱫ ᱫᱚ ᱚᱱᱠᱟ ᱵᱚᱪᱷᱚᱨ ᱨᱮ ᱵᱟᱨ ᱫᱷᱟᱣ ᱠᱚ ᱪᱟᱥᱟ ᱦᱩᱲᱩ ᱛᱟᱦᱚᱞᱮ ᱾
ᱦᱮᱸ ᱱᱚᱜᱼᱚᱭ ᱵᱚᱨᱥᱟ ᱨᱮᱠᱚ ᱪᱟᱥᱟ ᱫᱷᱚᱨᱚᱱ ᱨᱮᱠᱚ ᱪᱟᱥᱟ ᱾ ᱦᱩᱲᱩ ᱛᱟᱨ ᱥᱚᱵᱽᱡᱤ ᱢᱟ ᱢᱤᱫ ᱞᱮᱛᱟᱲ ᱜᱮ ᱢᱮᱱᱟᱜᱼᱟ ᱢᱤᱫ ᱞᱮᱛᱟᱲ ᱜᱮᱠᱚ ᱪᱟᱥᱟ ᱥᱚᱵᱽᱡᱤ ᱫᱚ ᱾
ᱟᱪᱪᱷᱟ ᱦᱮᱸ ᱦᱮᱸ ᱡᱮᱢᱚᱱ ᱟᱞᱩᱼᱼ
ᱦᱮᱸ ᱦᱮᱸ ᱟᱞᱩ ᱠᱷᱚᱥᱞᱟ ᱛᱩᱲᱤ ᱢᱟᱱᱮ ᱱᱚᱣᱟ ᱪᱟᱵᱟᱜ ᱠᱟᱱᱟ ᱦᱟᱱᱟ ᱤᱭᱟᱹᱼᱼ ᱚᱱᱠᱟ, ᱟᱨ ᱥᱚᱵᱽᱡᱤ ᱢᱟ ᱢᱮᱱᱟᱜ ᱜᱮᱭᱟ ᱾
ᱟᱪᱪᱷᱟ ᱟᱪᱪᱷᱟ ᱡᱟᱦᱟᱸ ᱫᱚ ᱵᱟᱨᱚ ᱢᱟᱥ ᱠᱚ ᱞᱟᱹᱭᱮᱫᱟ ᱥᱮ ᱚᱱᱟ ᱵᱟᱨᱚ ᱢᱟᱥ ᱜᱮ ᱟᱯᱮᱥᱮᱫ ᱫᱚ ᱪᱟᱥ ᱦᱩᱭᱩᱜᱼᱟ ᱾
ᱦᱮᱸ ᱵᱟᱨᱚ ᱢᱟᱥ ᱜᱮ ᱪᱟᱥ ᱦᱩᱭᱩᱜᱼᱟ ᱾
ᱟᱹᱞᱤᱧ ᱥᱮᱫ ᱦᱚᱸ ᱚᱱᱠᱟᱜᱮ ᱵᱟᱨᱚ ᱢᱟᱥ ᱜᱮ ᱟᱹᱵᱤᱱ ᱥᱮᱫ ᱞᱮ ᱞᱮᱠᱟ ᱜᱮ ᱟᱫᱚ ᱱᱟᱜ ᱠᱷᱟᱱ ᱩᱱᱟᱹᱜ ᱡᱟᱥᱼᱼ ᱛᱤ ᱫᱚ ᱱᱟᱜ ᱠᱷᱟᱱ ᱫᱚ ᱵᱟᱝ ᱦᱩᱭᱩᱜ ᱜᱮᱭᱟ ᱪᱟᱥ ᱩᱱᱟᱹᱜ ᱴᱟᱜ ᱾
ᱦᱩᱸ ᱟᱞᱮᱥᱮᱫ ᱫᱚ ᱫᱚᱢᱮ ᱜᱮ ᱪᱟᱥ ᱦᱩᱭᱩᱜᱼᱟ ᱾ ᱟᱞ ᱥᱮᱫ ᱫᱚ ᱟᱨ ᱫᱚᱢᱮ ᱜᱮ ᱫᱚᱢᱮ ᱜᱮᱼᱼ ᱥᱚᱵᱽᱡᱤ ᱠᱚ ᱪᱟᱥ ᱦᱩᱭᱩᱜ ᱛᱮ ᱟᱞᱮ ᱥᱮᱫ ᱫᱚ ᱥᱚᱵᱽᱡᱤ ᱠᱚᱨᱮ ᱱᱟᱜ ᱫᱟᱢ ᱠᱚᱦᱚᱸ ᱵᱟᱹᱪᱩᱜᱼᱟ ᱟᱹᱰᱤ ᱠᱚᱢ ᱠᱚᱢ ᱠᱚᱢ ᱜᱮᱭᱟ ᱾
ᱟᱪᱪᱷᱟ ᱾
ᱟᱨ ᱯᱨᱟᱭ ᱜᱮ ᱟᱞ ᱥᱮᱫ ᱫᱚ ᱫᱚᱢᱮ ᱜᱮᱠᱚ ᱪᱟᱥᱟ ᱫᱚᱢᱮ ᱜᱮ ᱾
ᱦᱮᱸ ᱟᱸᱡᱚᱢ ᱠᱟᱫᱟᱞᱤᱧ ᱛᱚ ᱟᱵᱤᱱ ᱥᱮᱫ ᱫᱚ ᱠᱚ ᱪᱟᱥ ᱵᱟᱲᱟᱭ ᱜᱮᱭᱟ ᱾
ᱦᱮᱸ
ᱛᱟᱦᱚᱞᱮᱼᱼ ᱚᱱᱠᱟ ᱟᱵᱤᱱ ᱥᱮᱫ ᱫᱚ ᱚᱱᱠᱟ ᱚᱠᱟᱴᱟᱜ ᱦᱩᱲᱩ ᱢᱟᱱᱮ ᱡᱟᱹᱥᱛᱤ ᱠᱚ ᱨᱚᱦᱚᱭᱟ ᱢᱟᱱᱮ ᱵᱟᱱᱟᱨ ᱦᱩᱲᱩ ᱜᱮ ᱥᱮᱼᱼ ᱱᱚᱝᱠᱟ ᱫᱷᱚᱨᱚᱱ ᱦᱩᱲᱩ ᱾
ᱦᱮᱸ ᱵᱟᱝ ᱚᱱᱠᱟ ᱫᱚ ᱵᱟᱝ ᱢᱟᱱᱮ ᱵᱚᱨᱥᱟ ᱨᱮᱫᱚ ᱵᱚᱨᱥᱟ ᱞᱮᱠᱼᱼ ᱞᱮᱠᱟᱱᱟᱜ ᱦᱩᱲᱩ ᱠᱚ ᱨᱚᱦᱚᱭᱟ ᱟᱨ ᱫᱷᱚᱨᱚᱱ ᱨᱮᱫᱚ ᱫᱷᱚᱨᱚᱱ ᱞᱮᱠᱟᱱᱟᱜ ᱦᱩᱲᱩ ᱠᱚ ᱨᱚᱦᱚᱭᱟ ᱟᱨᱦᱚ ᱡᱮᱢᱚᱱ ᱦᱟᱱᱮ ᱱᱤᱛᱚᱜ ᱫᱚ ᱟᱨᱚ ᱦᱟᱱᱮ ᱜᱷᱩᱴᱩ ᱡᱟᱭᱜᱟ ᱦᱮᱸᱼᱼ
ᱦᱮᱸ ᱟᱹᱞᱤᱧ ᱵᱩᱡ ᱫᱟᱞᱤᱧ ᱡᱮ ᱚᱱᱟ ᱵᱤᱱ ᱞᱟᱹᱭ ᱮᱫᱟ ᱟᱫᱚᱼᱼ ᱢᱟᱱᱮ ᱚᱠᱟᱴᱟᱜ ᱡᱟᱹᱥᱛᱤ ᱦᱩᱲᱩ ᱠᱚ ᱨᱚᱦᱚᱭ ᱜᱮᱭᱟ ᱚᱱᱠᱟ ᱫᱷᱚᱨᱚᱱ ᱥᱚᱢᱚᱭ ᱡᱟᱹᱥᱛᱤ ᱥᱮ
ᱵᱚᱨᱥᱟ ᱨᱮ ᱡᱟᱥᱛᱤ ᱠᱚ ᱨᱚᱦᱭᱟ ᱵᱚᱨᱥᱟ ᱨᱮᱼᱼ ᱵᱚᱥᱟᱨ ᱨᱮ ᱡᱟᱹᱥᱛᱤ ᱠᱚ ᱨᱚᱦᱚᱭᱟ ᱫᱷᱚᱨᱚᱱ ᱨᱮ ᱫᱚ ᱫᱷᱚᱨᱚᱱ ᱨᱮᱫᱚ ᱡᱷᱚᱛᱚ ᱫᱚ ᱵᱟᱠᱚ ᱨᱚᱦᱚᱭᱟ ᱢᱟᱱᱮ ᱡᱷᱚᱛᱚᱼᱼ ᱡᱷᱚᱛᱚ ᱦᱚᱲ ᱫᱚ ᱨᱚᱦᱚᱭ ᱫᱚᱠᱚ ᱨᱚᱦᱚᱭᱟ ᱢᱮᱱ ᱠᱷᱟᱱ ᱟᱠᱚᱣᱟᱜ ᱡᱟᱦᱟᱸ ᱡᱟᱭᱜᱟ ᱛᱟᱦᱮᱱᱟ ᱡᱚᱛᱚ ᱡᱟᱭᱜᱟ ᱨᱮᱫᱚ ᱵᱟᱠᱚ ᱨᱚᱦᱚᱭᱟ ᱩᱱ ᱥᱚᱢᱚᱭ ᱫᱚ ᱼᱼ ᱠᱤᱪᱷᱩ ᱡᱟᱭᱜᱟ ᱫᱚ ᱦᱩᱲᱩ ᱠᱚ ᱨᱚᱦᱚᱭᱟ ᱠᱤᱪᱷᱩ ᱡᱟᱭᱜᱟ ᱫᱚ ᱥᱚᱵᱽᱡᱤ ᱠᱚᱥᱞᱟ ᱛᱩᱲᱤ ᱢᱮᱱᱟᱜ ᱜᱮᱭᱟ ᱚᱱᱠᱟ ᱵᱷᱟᱜᱽ ᱵᱷᱟᱜᱽ ᱠᱟᱛᱮ ᱠᱚ ᱨᱚᱦᱚᱭᱟ ᱠᱤᱱᱛᱩ ᱵᱚᱨᱥᱟᱼᱼ ᱚᱥᱟᱨᱮ ᱫᱚ ᱜᱳᱴᱴᱟ ᱜᱮ ᱠᱚ ᱨᱚᱦᱚᱭᱟ ᱦᱩᱲᱩ
ᱦᱮᱸ ᱟᱫᱚ ᱵᱚᱨᱥᱟ ᱛᱚ ᱥᱮᱨᱢᱟ ᱡᱟᱹᱲᱤ ᱫᱟᱜ ᱛᱚ ᱫᱟᱜ ᱜᱮᱭᱟᱭ ᱥᱮ
ᱦᱳᱭ ᱚᱱᱟ ᱜᱷᱩᱴᱩ ᱡᱟᱭᱜᱟ ᱛᱮᱫ ᱨᱮ ᱵᱟᱠᱚ ᱨᱚᱦᱚᱭᱟ ᱜᱷᱩᱴᱩ ᱡᱟᱭᱜᱟ ᱨᱮᱫᱚ ᱚᱱᱟ ᱥᱚᱵᱽᱡᱤ ᱠᱚ ᱪᱟᱥ ᱦᱚᱛᱮᱜ ᱛᱮ ᱜᱷᱩᱴᱩ ᱡᱟᱭᱜᱟ ᱨᱮᱫᱚ ᱦᱩᱲᱩ ᱫᱚ ᱵᱟᱠᱚ ᱪᱟᱥ -ᱟ
ᱦᱩᱸ
ᱱᱟᱯᱟᱭ ᱜᱮᱭᱟ ᱛᱟᱦᱚᱞᱮ ᱟᱵᱤᱱ ᱡᱮ ᱵᱤᱱ ᱞᱟᱹᱭ ᱠᱮᱫᱟ ᱵᱟᱭᱥᱟᱠᱷᱼᱼ ᱵᱤᱨ ᱵᱩᱨᱩ ᱠᱚ ᱢᱮᱱᱟᱜᱼᱟ ᱛᱟᱦᱚᱞᱮ ᱚᱱᱛᱮ ᱟᱹᱵᱮᱱ ᱥᱮᱫ ᱫᱚ ᱚᱛ ᱠᱚᱦᱚᱸ ᱛᱟᱦᱚᱞᱮ ᱱᱤᱛᱚᱜᱼᱼ
ᱦᱮᱸ ᱩᱫ ᱫᱚ ᱫᱚᱢᱮ ᱩᱫᱼᱼ ᱫᱚᱢᱮ ᱫᱚᱢᱮ ᱱᱤᱛᱚᱜ ᱫᱚ ᱫᱚᱢᱮ ᱩᱫ ᱩᱫ ᱯᱩᱴᱠᱟᱹ ᱯᱚᱨᱚᱵᱽ ᱴᱟᱺᱰᱤ ᱞᱮᱠᱟ ᱵᱤᱨ ᱨᱮ ᱦᱚᱲ ᱠᱷᱟᱹᱞᱤ ᱦᱚᱲ ᱟᱨ ᱦᱚᱲ ᱥᱮᱛᱟᱜ ᱯᱟᱭᱟᱨ ᱠᱷᱚᱱ ᱦᱚᱲ ᱜᱮᱢ ᱧᱟᱢ ᱠᱚᱣᱟ
ᱞᱟᱦᱟ ᱫᱤᱱ ᱵᱤᱱ ᱪᱟᱞᱟᱜ ᱟᱠᱟᱱᱟ ᱥᱮ ᱵᱟᱝᱼᱼ
ᱦᱮᱸ ᱯᱩᱴᱠᱟᱹ ᱦᱟᱞᱟᱝ ᱞᱤᱧ ᱪᱟᱞᱟᱣ ᱟᱠᱟᱱᱟ ᱩᱫ ᱦᱟᱞᱟᱝ ᱦᱮᱸ ᱪᱟᱞᱟᱣ ᱠᱟᱱᱟ ᱞᱤᱧ
ᱢᱟᱱᱮ ᱚᱠᱟ ᱴᱟᱜ ᱢᱟᱱᱮ ᱡᱟᱹᱥᱛᱤ ᱚᱢᱚᱱᱚᱜ ᱠᱟᱱᱟ ᱯᱷᱩᱴᱠᱟᱹ ᱩᱫ?
ᱱᱤᱛᱚᱜ ᱩᱫ ᱯᱩᱴᱠᱟᱹ ᱵᱟᱱᱟᱨ ᱜᱮ ᱩᱫ ᱯᱩᱴᱠᱟᱹ ᱩᱫ ᱯᱩᱴᱠᱟᱹ ᱵᱟᱱᱟᱨ ᱜᱮ
ᱟᱹᱞᱤᱧ ᱢᱟᱞᱤᱧ ᱟᱸᱡᱚᱢ ᱟᱠᱟᱫ
ᱱᱤᱛᱚᱜ ᱫᱚ ᱵᱷᱟᱜᱮ ᱟᱵᱚᱦᱟᱣᱟ ᱢᱮᱱᱟᱜᱼᱟ ᱟᱨ ᱱᱚᱜᱼᱚᱭᱼᱼ ᱠᱟᱹᱴᱤᱡ ᱠᱟᱹᱴᱤᱡ ᱯᱷᱟᱸᱠᱟ ᱟᱜ ᱠᱟᱱᱟ ᱟᱨ ᱫᱟᱜ ᱟᱜ ᱠᱟᱱᱟ ᱛᱟᱦᱚᱞᱮ ᱳᱫ ᱯᱩᱴᱠᱟ ᱵᱷᱟᱜᱤ ᱜᱮ ᱡᱟᱱᱟᱢᱚᱜᱼᱟ ᱱᱤᱛᱚᱜ ᱫᱚ ᱱᱚᱜᱼᱚ ᱱᱚᱝᱠᱟᱱ ᱢᱟᱱᱮ ᱟᱵᱚᱦᱟᱣᱟ ᱛᱟᱦᱮᱱ ᱨᱮ ᱵᱷᱟᱹᱜᱤ ᱜᱮ ᱩᱫ ᱡᱟᱱᱟᱢᱟᱜᱼᱟ
ᱟᱪᱪᱷᱟ ᱟᱪᱪᱷᱟ ᱛᱟᱦᱞᱮ ᱟᱵᱤᱱᱟᱜᱼᱼ
ᱟᱨ ᱵᱟᱝ ᱦᱩᱭᱩᱜᱼᱟ
ᱦᱳᱭ ᱦᱳᱭ ᱦᱳᱭ ᱫᱟᱜ ᱠᱚᱛᱮ ᱤᱭᱟᱹᱜ ᱟᱥᱮᱼᱼ
ᱦᱮᱸ ᱥᱚᱵ ᱥᱚᱢᱚᱭ ᱚᱫᱟ ᱛᱟᱦᱮᱱ ᱠᱷᱟᱱ ᱩᱫ ᱢᱟ ᱵᱟᱝ ᱠᱚ ᱡᱟᱱᱟᱢᱚᱜ
ᱦᱳᱭ ᱦᱳᱭ ᱞᱟᱦᱟ ᱟᱹᱞᱤᱧ ᱞᱤᱧ ᱞᱟᱹᱭ ᱮᱫᱟ ᱟᱹᱵᱤᱱ ᱛᱚ ᱚᱱᱠᱟ ᱚᱲᱟᱜ ᱥᱩᱨ ᱠᱷᱚᱱ ᱜᱮ ᱵᱮᱨᱮᱫ ᱛᱟᱵᱤᱱ ᱥᱮᱼᱼ
ᱦᱮᱸ ᱚᱲᱟᱜ ᱥᱩᱨ ᱠᱷᱚᱱ ᱜᱮ ᱮᱠᱵᱟᱨᱮ ᱚᱲᱟᱜ ᱥᱩᱨ ᱠᱷᱚᱱᱼᱼ ᱞᱟᱹᱭ ᱜᱟᱱᱚᱜᱼᱟ ᱟᱞᱮ ᱚᱲᱟᱜ ᱫᱚ ᱵᱤᱨ ᱨᱮᱜᱮ ᱮᱠᱵᱟᱨᱮ ᱚᱲᱟᱜ ᱚᱲᱟᱜ ᱩᱰᱩᱝ ᱱᱟ ᱩᱰᱩᱝ ᱠᱟᱛᱮ ᱠᱷᱟᱹᱞᱤ ᱵᱤᱨ ᱜᱮᱢ ᱫᱤᱥᱟᱹᱭᱟ
ᱛᱟᱦᱞᱮ ᱱᱟᱯᱟᱭ ᱜᱮᱼᱼ
ᱦᱩᱸ
ᱛᱟᱦᱚᱞᱮ ᱢᱮᱱ ᱮᱫᱟ ᱩᱱᱠᱩ ᱢᱚᱬᱮ ᱠᱟᱴᱟ ᱠᱚᱫᱚ ᱵᱟᱠᱚ ᱪᱟᱞᱟᱣ ᱵᱟᱲᱟᱜ ᱜᱮᱭᱟ
ᱫᱚᱢᱮ ᱫᱚᱢᱮᱻ
ᱦᱩᱸ
ᱟᱨ ᱱᱤᱛᱳᱜ ᱫᱚ ᱱᱤᱛᱳᱜ ᱫᱚ ᱱᱤᱛᱳᱜ ᱫᱚ ᱱᱤᱭᱟᱹ ᱜᱷᱟᱹᱲᱤᱡ ᱫᱚ ᱵᱟᱠᱚ ᱦᱮᱡ ᱟᱠᱟᱱᱟ ᱦᱟᱯᱮ ᱦᱚ-ᱚᱭ ᱮᱠᱫᱩ ᱢᱟᱥ ᱦᱳᱭᱳᱜ ᱠᱟᱱᱟ ᱟᱹᱨᱤ ᱠᱚ ᱦᱤᱡᱩᱜᱼᱟ᱾
ᱚ ᱢᱟᱱᱮ,
ᱵᱚᱛᱚᱨ ᱫᱚ ᱵᱟᱹᱱᱩᱜᱼᱟ ᱟᱞᱮ ᱥᱮᱫ ᱫᱚ ᱟᱫᱚ ᱯᱟᱹᱨᱠᱟᱹᱣ᱾ ᱢᱟᱱᱮ ᱚᱱᱟ ᱠᱚᱫᱚ ᱦᱮᱣᱟ ᱦᱩᱭ ᱠᱟᱱᱟ ᱦᱮᱸ᱾
ᱟᱫᱚ ᱞᱟᱹᱭ ᱫᱟᱵᱤᱱ ᱛᱚ ᱵᱤᱨ ᱵᱷᱤᱛᱤᱨ ᱨᱮᱜᱮ ᱚᱲᱟᱜ ᱛᱟᱦᱚᱞᱮ ᱟᱫᱚᱵᱤᱱ ᱦᱮᱣᱟ ᱟᱠᱟᱱᱟ ᱫᱚ ᱪᱮᱫᱟᱜ ᱵᱤᱱ ᱵᱚᱛᱚᱨᱚᱜᱼᱟ ᱥᱮ᱾
ᱵᱚᱛᱚᱨ ᱵᱟᱹᱱᱩᱜᱼᱟ ᱦᱮᱸ᱾
ᱟᱫᱚ ᱟᱞᱤᱧ ᱥᱮᱜ ᱦᱚ ᱚᱱᱠᱟ ᱵᱤᱨ ᱠᱚᱫᱚ ᱢᱮᱱᱟᱜᱼᱟ ᱫᱚᱢᱮ ᱮᱠᱴᱟ ᱫᱚ ᱵᱟᱠᱚ ᱦᱤᱡᱩᱜᱼᱟ ᱦᱮᱡ ᱫᱚᱠᱚ ᱦᱤᱡᱩᱜ ᱜᱮᱭᱟ᱾
ᱟᱨ ᱱᱮᱛᱟᱨ ᱫᱚ ᱟᱨᱚ ᱠᱷᱚᱱ ᱵᱤᱞᱟᱹᱛ ᱥᱮᱜ ᱜᱮ ᱵᱤᱥᱤ ᱠᱚ ᱪᱟᱞᱟᱜ ᱠᱟᱱᱟ ᱡᱟᱦᱟᱸ ᱥᱮᱫ ᱨᱮ ᱵᱤᱨ ᱠᱚ ᱵᱟᱝ ᱛᱟᱦᱮᱱᱟ ᱚᱱᱛᱮᱜᱮ ᱫᱚᱢᱮ ᱠᱚ
ᱦᱳᱭ ᱦᱳᱭ ᱦᱳᱭ ᱴᱟᱺᱰᱤ ᱴᱩᱠᱨᱤ ᱫᱤᱥᱚᱢ ᱥᱮᱜ ᱠᱚ ᱪᱟᱞᱟᱜ-ᱟ,
ᱦᱮᱸ ᱚᱱᱛᱮᱱ ᱦᱚᱲ ᱠᱚᱢᱟ ᱟᱨᱚ ᱫᱚᱢᱮ ᱠᱚ ᱵᱚᱛᱚᱨᱚᱜᱼᱟ᱾
ᱦᱳᱭ ᱦᱳᱭ ᱦᱳᱭ᱾
ᱟᱞᱮᱥᱮᱫ ᱫᱚ ᱵᱚᱛᱚᱨ ᱵᱟᱞᱮ ᱵᱚᱛᱚᱨᱚᱜᱼᱟ ᱤᱱᱟᱹ ᱠᱚᱫᱚ ᱟᱞᱮ ᱫᱚᱞᱮ ᱦᱮᱣᱟ ᱪᱟᱵᱟᱣ ᱠᱟᱱᱟ᱾ ᱟᱫᱚ ᱚᱲᱟᱜ ᱠᱷᱚᱱ ᱫᱚ ᱚᱠᱟᱛᱮᱧ ᱪᱟᱞᱟᱜᱼᱟ ᱦᱩᱸ᱾
ᱛᱟᱦᱞᱮ ᱟᱹᱵᱤᱱ ᱢᱟᱵᱤᱱ ᱞᱟᱹᱭ ᱠᱮᱫ ᱩᱫ ᱯᱩᱴᱠᱟᱹ ᱫᱚᱢᱮ ᱠᱚ ᱚᱢᱚᱱᱚᱜ ᱠᱟᱱᱟ ᱛᱟᱦᱞᱮ ᱟᱹᱵᱤᱱ ᱫᱚ ᱡᱟᱹᱥᱛᱤ ᱚᱠᱟᱴᱟᱜ ᱵᱤᱱ ᱠᱩᱥᱤᱭᱟᱜ ᱜᱮᱭᱟ ᱳᱫ ᱥᱮ ᱯᱩᱴᱠᱟᱹ?
ᱟᱹᱞᱤᱧ ᱟᱹᱞᱤᱧ ᱫᱚᱞᱤᱧ ᱟᱹᱞᱤᱧ ᱫᱚ, ᱯᱷᱩᱴᱠᱟᱹ ᱫᱚ ᱩᱱᱟᱹᱜ ᱫᱚ ᱵᱟᱹᱞᱤᱧ ᱠᱩᱥᱤᱭᱟᱠᱚᱣᱟ ᱳᱫᱞᱤᱧ ᱠᱩᱥᱤᱭᱟᱜᱼᱟ ᱦᱳᱭᱥᱮ ᱚᱱᱮ ᱯᱳᱣᱲᱟᱹ ᱯᱟᱴᱠᱟ ᱳᱫ᱾
ᱟᱪᱪᱷᱟ ᱟᱪᱪᱷᱟ ᱯᱳᱲ ᱯᱟᱴᱠᱟ ᱠᱚ ᱵᱟᱝ ᱡᱟᱦᱟᱸ ᱫᱚᱠᱚ ᱢᱮᱛᱟᱜ ᱠᱟᱱᱟ,
ᱦᱩᱸ
ᱟᱹᱞᱤᱧ ᱢᱟᱞᱤᱧ ᱟᱸᱡᱚᱢ ᱠᱟᱜ ᱯᱩᱴᱠᱟᱹ ᱞᱮᱴᱚ ᱫᱚᱢᱮ ᱥᱮᱵᱮᱞ ᱫᱚ᱾
ᱦᱮᱸ ᱥᱮᱵᱮᱞᱟ ᱢᱮᱱᱠᱷᱟᱱ ᱟᱹᱞᱤᱧ ᱫᱚ ᱯᱷᱩᱴᱠᱟᱹ ᱚᱱᱮ ᱪᱮᱛᱟᱱ ᱦᱟᱨᱛᱟ ᱛᱮᱫ ᱫᱚᱢᱮ ᱥᱚᱠᱛᱚ ᱥᱚᱠᱛᱚ ᱜᱤᱧ ᱵᱩᱡᱷᱟᱹᱣᱟ ᱚᱱᱟ ᱛᱮ ᱵᱟᱹᱞᱤᱧ ᱠᱩᱥᱤᱭᱟᱜᱼᱟ ᱯᱩᱴᱠᱟᱹ ᱯᱩᱴᱠᱟᱹ ᱡᱚᱢ ᱫᱚᱞᱤᱧ ᱡᱚᱢ ᱠᱚᱜᱮ ᱢᱮᱱᱠᱷᱟᱱ ᱚᱱᱮ ᱵᱷᱤᱛ ᱵᱷᱤᱛᱤᱨ ᱨᱮ ᱡᱟᱦᱟᱸ ᱞᱵᱤᱫ ᱚᱝᱥᱚ ᱛᱮ ᱛᱟᱦᱮᱸ ᱤᱱᱟᱹ ᱞᱤᱧ ᱡᱚᱢᱟ ᱪᱮᱛᱟᱱ ᱨᱮᱱᱟᱜ ᱫᱚᱞᱤᱧ ᱜᱤᱲᱤ ᱠᱟᱜᱼᱟ, ᱟᱫᱚ ᱫᱚᱢᱮ ᱠᱚ ᱮᱜᱮᱨᱞᱤᱧᱟ ᱟᱫᱚ ᱵᱟᱹᱞᱤᱧ ᱡᱚᱢ ᱵᱟᱲᱟᱭᱟ ᱟᱞᱤᱧ ᱞᱟᱹᱭᱤᱧ ᱵᱟᱹᱧ ᱡᱚᱢᱟ ᱤᱧᱫᱚ ᱯᱩᱴᱠᱟᱹ ᱫᱚ᱾ ᱟ ᱚᱱᱟ ᱠᱚᱨᱮᱟᱜ ᱢᱟ ᱚᱵᱷᱟᱵ ᱵᱟᱹᱱᱩᱜ ᱡᱚᱠᱷᱚᱱ ᱛᱚᱠᱷᱚᱱ, ᱡᱚᱠᱷᱚᱱ ᱜᱮ ᱡᱚᱢ ᱥᱟᱱᱟ ᱢᱮ ᱟᱢ ᱠᱟᱹᱴᱤᱡ ᱚᱰᱮᱢ ᱪᱟᱞᱟᱣ ᱞᱮᱱᱠᱷᱟᱱ ᱜᱮ᱾ ᱥᱩᱨ ᱠᱷᱚᱱᱟᱜ ᱵᱤᱨ ᱱᱤᱛᱳᱜ ᱫᱚ ᱩᱛᱩ ᱠᱷᱚᱱᱟᱜ ᱫᱚ ᱚᱵᱷᱟᱵᱽ ᱜᱮ ᱯᱟᱹᱪᱩᱜᱼᱟ᱾
ᱛᱟᱦᱚᱞᱮ ᱛᱮᱦᱧ ᱫᱚ ᱡᱚᱢ ᱠᱟᱫᱟ ᱫᱟᱠᱟ᱾
ᱛᱮᱦᱮᱧ ᱳᱫ ᱩᱛᱩ ᱟᱛᱮᱜ᱾
ᱦᱳᱭ ᱚ
ᱟᱨ ᱱᱤᱛᱚᱜ ᱫᱚ ᱦᱮᱸ ᱱᱤᱛᱚᱜ ᱫᱚ ᱟᱞ ᱥᱮᱫ ᱫᱚ ᱳᱫ ᱯᱷᱩᱴᱠᱟᱹ ᱜᱮ ᱩᱛᱩ ᱦᱩᱭᱩᱜ ᱠᱟᱱᱟ᱾
ᱥᱩᱫᱩ ᱱᱟᱜᱮ ᱵᱟᱝ?
ᱦᱮᱸ ᱥᱤᱡᱤᱱ ᱨᱮ ᱡᱟᱦᱟᱸ ᱧᱟᱢᱚᱜᱼᱟ ᱤᱱᱟᱹᱜ ᱜᱮ ᱪᱟᱞᱟᱜᱼᱟ᱾
ᱦᱳᱭ ᱦᱳᱭ ᱦᱳᱭ ᱟᱫᱚ ᱩᱫ,
ᱟᱨ ᱱᱩᱠᱩ ᱢᱟ ᱫᱤᱱ ᱫᱚ ᱵᱟᱠᱚ ᱧᱟᱢᱚᱜᱼᱟ ᱦᱮᱸ ᱱᱩᱠᱩ ᱫᱚ ᱟᱨ ᱫᱤᱱ ᱛᱚ ᱵᱟᱠᱚ ᱧᱟᱢᱚᱜᱼᱟ᱾
ᱥᱤᱡᱤᱱ ᱨᱮ ᱢᱤᱫ ᱫᱷᱟᱣ ᱠᱚ ᱧᱟᱢᱚᱜᱼᱟ᱾
ᱦᱮᱸ ᱥᱤᱡᱤᱱ ᱨᱮ ᱢᱤᱫ ᱫᱷᱟᱣ᱾ ᱥᱚᱲᱮ ᱩᱛᱩ ᱞᱮᱴᱚ ᱡᱚᱛᱚ ᱨᱚᱠᱚᱢ ᱠᱟᱛᱮ ᱡᱚᱢ ᱦᱳᱭᱳᱜ ᱠᱟᱱᱟ᱾ ᱳᱫ ᱥᱚᱲᱮ ᱯᱷᱩᱴᱠᱟᱹ ᱥᱚᱲᱮ ᱢᱟ ᱜᱟᱡᱮᱜᱮ ᱥᱤᱵᱤᱞᱟ ᱡᱚᱢ ᱵᱟᱲᱟ ᱠᱟᱜ ᱜᱮᱭᱟᱵᱤᱱ ᱥᱮ ᱵᱟᱝ?
ᱦᱮᱸ ᱟᱹᱞᱤᱧ ᱵᱟ ᱵᱟ‌ ᱟᱹᱞᱤᱧ ᱦᱚᱞᱤᱧ ᱡᱚᱢ ᱵᱟᱲᱟ ᱟᱠᱟᱟᱜ ᱜᱮᱭᱟ᱾ ᱟᱫᱚ ᱱᱤᱛᱚᱜ ᱫᱚ ᱚᱱᱠᱟ ᱡᱚᱢ ᱵᱟᱲᱟ ᱠᱚᱫᱚ ᱟᱹᱣᱨᱤ ᱦᱩᱭᱩᱜᱼᱟ᱾
ᱚ ᱵᱟᱠᱷᱟᱱ ᱫᱚ ᱡᱟᱦᱟᱸᱭ ᱠᱚᱥᱮᱫ ᱫᱚ ᱮᱠᱟᱞ ᱜᱮ ᱯᱟᱹᱪᱩᱜ ᱠᱚᱣᱟ ᱩᱱᱠᱩ ᱫᱚᱠᱚ ᱞᱮᱹ ᱞᱮᱹᱭᱟ ᱢᱟᱱᱮ ᱞᱮᱹ ᱛᱚᱠᱷᱟᱱ ᱟᱥ ᱫᱚ ᱵᱩᱡᱷᱟᱹᱜ ᱜᱮᱭᱟ ᱥᱮ ᱠᱟᱹᱴᱤᱡ ᱞᱮᱹᱭᱚᱜ ᱠᱟᱱᱟ ᱥᱳᱚᱲᱮ ᱚᱠᱟᱮ ᱞᱮᱠᱟ ᱵᱩᱡᱷᱟᱹᱜᱼᱟ, ᱵᱟᱹᱧ ᱡᱚᱢ ᱵᱟᱲᱟ ᱠᱟᱜ